ᱦᱮᱸ ᱡᱚᱦᱟᱨ ᱜᱮ, ᱛᱟᱨᱯᱚᱨ ᱪᱮᱫ ᱞᱮᱠᱟ ᱦᱮᱱᱟᱢᱟ?
ᱦᱮᱸ ᱱᱤᱭᱟᱹ ᱚᱠᱛᱚ ᱫᱚ ᱱᱟᱜ ᱵᱷᱟᱞᱮ ᱜᱮ ᱦᱮᱱᱟᱜ ᱟᱠᱟᱫᱤᱧᱟ ᱟᱨ ᱟᱢ ᱚᱠᱟ ᱞᱮᱠᱟ ᱦᱮᱱᱟᱜ ᱠᱟᱫ ᱢᱮᱭᱟ?
ᱦᱮᱸ ᱤᱧ ᱦᱚᱸ ᱵᱷᱟᱜᱮ ᱜᱮ, ᱛᱟᱨᱯᱚᱨ ᱚᱲᱟᱜ ᱠᱚᱨᱮ ᱪᱮᱫ ᱞᱮᱠᱟ ᱦᱮᱱᱟᱜ ᱠᱚᱣᱟ?
ᱚᱲᱟᱜ ᱠᱚᱨᱮᱱ ᱡᱷᱚᱛᱚ ᱜᱮ ᱵᱷᱟᱞᱮ ᱜᱮ ᱦᱮᱱᱟᱜ ᱠᱚᱣᱟ ᱚᱱᱠᱟ ᱫᱚ ᱱᱟᱜ ᱱᱤᱭᱟᱹ ᱚᱠᱛᱚ ᱫᱚ ᱱᱟᱜ ᱟᱨ ᱥᱤᱛᱩᱝ ᱛᱮ ᱦᱟᱸᱜ ᱠᱟᱹᱴᱤᱡ ᱤᱱᱠᱟᱹ ᱵᱩᱡᱷᱟᱹᱜ ᱠᱟᱱᱟ ᱞᱟᱸᱜᱟ ᱦᱳᱭ, ᱦᱳᱭ ᱦᱳᱭ ᱦᱳᱭ᱾
ᱦᱩᱸᱻ ᱛᱟᱨᱯᱚᱨ ᱪᱮᱫ ᱠᱚ ᱠᱚ, ᱪᱮᱫ ᱠᱚᱯᱮ ᱪᱤᱠᱟᱹᱭᱫᱟ ᱱᱮᱛᱟᱨ ᱫᱚ?
ᱱᱤᱛᱚᱜ ᱫᱚ ᱱᱟᱜ ᱱᱚᱜ-ᱚᱭ ᱟᱞᱮ ᱥᱮᱫ ᱢᱟ ᱱᱟᱜ ᱤᱭᱟᱹ ᱮᱦᱚᱵᱚᱜ ᱠᱟᱱᱟ ᱦᱩᱲᱩ ᱞᱟᱹᱜᱤᱫ ᱫᱷᱚᱱᱟᱜ ᱤᱭᱟᱹ ᱠᱚ ᱵᱮᱱᱟᱣ ᱦᱩᱭᱩᱜ ᱠᱟᱱᱟ, ᱪᱟᱨᱟ ᱠᱚ ᱵᱮᱱᱟᱣ ᱦᱩᱭᱩᱜ ᱠᱟᱱ ᱪᱟᱨᱟ ᱠᱚᱞᱮ ᱜᱤᱰᱤᱭᱮᱜ-ᱟ, ᱟᱨ ᱦᱟᱥᱟ ᱠᱚᱞᱮ ᱵᱮᱱᱟᱣᱮᱜ-ᱟ ᱵᱟᱹᱭ ᱵᱟᱹᱭᱛᱮ ᱾
ᱚᱻ ᱫᱟᱜ ᱫᱚ ᱞᱟᱜᱟᱣ ᱜᱚᱫᱚᱜ ᱥᱮ ᱵᱟᱜ ᱛᱟᱲᱟᱛᱟᱲᱤ ᱜᱮ ᱞᱟᱜᱟᱣ ᱜᱚᱫᱚᱜ ᱵᱟᱝ ᱾
ᱦᱚᱭ ᱞᱟᱜᱟᱣ ᱜᱚᱫᱚᱜ-ᱟ ᱟᱞᱮ ᱥᱮᱫ ᱱᱟᱜ ᱟᱨ ᱱᱮᱛᱚᱜ ᱠᱷᱚᱱ ᱵᱟᱢ ᱥᱟᱯᱲᱟᱣ ᱡᱟᱣᱟᱨ ᱞᱮᱱᱠᱷᱟᱱ ᱦᱟᱸᱜ ᱾ ᱛᱟᱭᱚᱢ ᱛᱮᱦᱟᱸᱜ ᱵᱟᱝ ᱜᱟᱱᱚᱜ-ᱟ, ᱪᱮᱫᱟᱜ ᱥᱮ ᱟᱞᱮ ᱥᱮᱫ ᱦᱟᱸᱜ ᱫᱟᱜ ᱨᱮᱱᱟᱜ ᱥᱩᱵᱤᱫᱷᱟ ᱵᱟᱹᱱᱩᱜᱼᱠᱟ, ᱡᱟ ᱢᱮᱱᱟᱜ-ᱟ ᱦᱟᱸᱜ ᱪᱮᱛᱟᱱ ᱵᱚᱨᱥᱼᱼ
ᱚ ᱟᱪᱪᱷᱟ, ᱥᱮᱨᱢᱟ ᱡᱟᱹᱲᱤ ᱫᱟᱜ ᱛᱮᱜᱮ ᱵᱟᱝ ᱾
ᱦᱚᱭ ᱦᱚᱭ ᱚᱱᱟ ᱟᱯᱮ ᱪᱮᱫ ᱞᱮᱠᱟ ᱟᱯᱮ ᱚᱱᱛᱮ ᱫᱚ?
ᱟᱞᱮ ᱚᱱᱛᱮ ᱫᱚ ᱮᱠᱷᱚᱱᱳ ᱟ. ᱭᱨᱤᱭᱟᱜ ᱟᱠᱚ, ᱚᱱᱮ ᱠᱟᱱᱴᱷᱟᱲ ᱡᱚᱢ ᱠᱟᱛᱮ ᱱᱟᱜ ᱠᱷᱟᱡ ᱾ ᱪᱟᱨᱟ ᱠᱚᱫᱚ ᱨᱟᱠᱷᱟᱡ ᱜᱤᱲᱤ ᱨᱮᱱᱟᱜ ᱜᱤᱲᱤᱭᱟᱠᱚ ᱾
ᱢᱟᱱᱮ ᱟᱯᱮ ᱟᱢᱵᱟᱵᱩᱛᱤ ᱛᱟᱭᱚᱢ ᱛᱮ ᱵᱟᱝ?
ᱦᱳᱭ ᱦᱳᱭ ᱟᱢᱵᱟᱵᱩᱛᱤ ᱡᱚᱢ ᱯᱚᱨᱮ, ᱢᱟᱱᱮ ᱟᱢᱵᱟᱵᱩᱛᱤ ᱥᱟᱛ ᱛᱟᱹᱨᱤᱠ ᱠᱚ ᱡᱚᱢ ᱫᱟ ᱯᱚᱸ ᱫᱚᱥ ᱯᱚᱱᱨᱚ ᱥᱮᱫ ᱠᱚ ᱜᱤᱰᱤᱭᱟ ᱾ ᱛᱟᱨᱯᱚᱨ ᱱᱚᱝᱠᱟ ᱡᱩᱫᱤ ᱡᱮᱨᱚᱠᱚᱢ ᱜᱚᱨᱚᱢᱮ ᱫᱚᱦᱚ ᱠᱟᱫᱟ ᱥᱤᱛᱩᱝ ᱮ ᱫᱚᱦᱚ ᱠᱟᱫᱟ ᱱᱚᱝᱠᱟ ᱠᱷᱟᱱ ᱛᱚ ᱟᱨᱦᱚᱸ ᱫᱮᱨᱤᱜ-ᱟ ᱱᱟᱦᱟᱡ ᱾
ᱦᱚᱭ ᱦᱚᱭ ᱾
ᱟᱨ ᱤᱱᱟᱹᱜ ᱥᱤᱛᱩᱝ ᱟᱨ ᱜᱚᱨᱚᱢ ᱨᱮᱛᱚ ᱱᱚᱣᱟ ᱛᱚ ᱪᱟᱨᱟ ᱠᱚᱛᱚ ᱵᱟᱝ ᱚᱲ ᱦᱩᱭᱩᱜ-ᱟ ᱥᱮ ᱱᱟᱜ ᱠᱷᱟᱡ ᱾
ᱦᱚᱭ ᱮᱱᱠᱷᱟᱱ ᱟᱯᱮ ᱚᱱᱛᱮ ᱫᱚ ᱦᱟᱸᱜ ᱠᱚᱢ ᱫᱤᱱᱟᱜ ᱜᱮᱯᱮ ᱨᱚᱦᱚᱭᱟ?
ᱦᱮᱸ ᱦᱮᱸ ᱦᱮᱸ ᱯᱮ ᱪᱟᱸᱫᱳ, ᱯᱮ ᱪᱟᱸᱫᱳ ᱱᱟᱜ ᱦᱩᱲᱩ ᱯᱮ ᱪᱟᱸᱫᱳ ᱥᱟᱲᱮ ᱯᱮ ᱪᱟᱸᱫᱳ ᱡᱟᱦᱟ ᱠᱚ ᱞᱟᱹᱭ ᱫᱟ ᱾
ᱦᱚᱭ ᱦᱚᱭ, ᱟᱞᱮ ᱥᱮᱫ ᱫᱚ ᱦᱟᱸᱜ ᱚᱱᱠᱟ ᱫᱚ ᱛᱩᱨᱩᱭ ᱪᱟᱸᱫᱚ ᱚᱱᱠᱟ ᱦᱟᱸᱜ ᱾
ᱚ ᱟᱪᱪᱷᱟ ᱾ ᱱᱟᱜ ᱛᱟᱸᱦᱮᱱ ᱜᱮᱭᱟ ᱟᱹᱰᱤ ᱫᱤᱱ ᱥᱮ ᱪᱮᱫ?
ᱟᱹᱰᱤ ᱫᱤᱱ ᱫᱚ ᱵᱟᱝ ᱛᱟᱸᱦᱮᱱᱟ ᱟᱞᱮ ᱫᱚ ᱱᱮᱛᱚᱜ ᱨᱮ ᱵᱟᱢ ᱛᱚᱞᱟ ᱞᱮᱠᱷᱟᱱ ᱥᱮ ᱟᱫᱚ ᱱᱟᱜᱼᱼ ᱱᱮᱛᱟᱨ ᱨᱮᱢ ᱨᱮᱰᱤ ᱠᱟᱜ ᱠᱷᱟᱱ ᱫᱚ ᱚᱱᱟ ᱫᱚ ᱦᱟᱸᱜ ᱠᱷᱟᱱ ᱫᱟᱜ ᱟᱸᱬᱜᱚ ᱞᱮᱠᱷᱟᱱ ᱜᱮ ᱟᱫᱚ ᱨᱚᱦᱚᱭ ᱜᱟᱱᱚᱜᱼᱟ, ᱵᱟᱠᱷᱟᱱᱼᱼ
ᱦᱮᱸ ᱾
ᱦᱟᱱᱮ ᱛᱟᱭᱚᱢ ᱛᱮᱱᱟᱜ ᱫᱚ ᱮᱠᱫᱚᱢ ᱤᱭᱟᱹ ᱠᱚᱠᱚ ᱡᱚᱢᱟᱠᱚ ᱾ ᱛᱤᱡᱩ ᱠᱚ ᱫᱚᱢᱮ ᱠᱚ ᱡᱚᱢᱟ ᱛᱤᱡᱩ ᱟᱨ ᱩᱱᱠᱩ ᱯᱩᱸᱲ ᱯᱩᱸᱲ ᱠᱚ ᱪᱤᱞᱤ ᱠᱚ ᱢᱮᱛᱟ ᱠᱚ ᱩᱝᱠᱩ ᱠᱚ ᱡᱚᱢᱟᱛᱚ ᱾
ᱛᱤᱡᱩ ᱠᱚᱼᱼ
ᱠᱮ ᱟᱞᱮ ᱫᱚ ᱞᱟᱦᱟ ᱠᱷᱚᱱ ᱜᱮᱞᱮ ᱟᱞᱮ ᱥᱮᱫ ᱫᱚ ᱦᱟᱲᱟᱢ ᱛᱚᱞᱟ ᱞᱮ ᱤᱭᱟᱹᱭᱟ ᱨᱚᱼᱼ ᱦᱚᱭᱟ, ᱟᱨ ᱟᱯᱮ ᱚᱱᱛᱮ ᱫᱚ ᱪᱮᱫ ᱞᱮᱠᱟ? ᱟᱨ ᱟᱞᱮ ᱥᱮᱫ ᱦᱚᱸ ᱵᱩᱨᱩ ᱫᱟᱜ ᱛᱚ ᱾
ᱠᱩᱪᱤ ᱢᱩᱪᱤ ᱨᱚᱦᱚᱭ ᱠᱟᱜᱼᱟ ᱠᱚ, ᱢᱤᱫ ᱪᱟᱸᱫᱚ ᱵᱟᱠᱚ ᱦᱩᱭ ᱛᱟᱠᱼᱼ ᱠᱩᱲᱤ ᱯᱚᱸᱪᱤᱥ ᱫᱤᱱ ᱵᱷᱤᱛᱤᱨ ᱨᱮᱜᱮ ᱛᱚᱞᱟ ᱛᱩᱫ ᱠᱟᱛᱮᱫ ᱨᱚᱦᱚᱭ ᱢᱮ, ᱯᱮ ᱪᱟᱸᱫᱳ ᱨᱮᱱᱟᱜ ᱦᱳᱲᱩ ᱛᱟ ᱛᱚᱞᱟ ᱨᱮᱜᱮ ᱯᱚᱸᱪᱤᱥ ᱫᱤᱱ ᱦᱩᱭᱮᱱᱟ ᱾ ᱟᱨ ᱦᱟᱱᱛᱮ ᱛᱤᱱᱟᱹᱜ ᱛᱟᱦᱮᱱᱟ, ᱮᱸ ᱥᱟ ᱵᱤᱥᱤ ᱫᱤᱱ ᱵᱟᱝ ᱛᱟᱦᱮᱱᱟ ᱵᱟᱨ ᱪᱟᱸᱫᱚᱼᱼ ᱫᱚᱥ ᱫᱤᱱ ᱜᱟᱱ, ᱚᱱᱠᱟ ᱜᱮ ᱠᱚᱢ ᱥᱚᱢᱚᱭ ᱨᱮᱱᱟᱜ ᱦᱩᱲᱩ ᱠᱚᱫᱚ ᱨᱚᱦᱚᱭ ᱜᱮᱭᱟ ᱾
ᱦᱳᱭ ᱟᱞᱮ ᱥᱮᱫ ᱫᱚ ᱵᱩᱨᱩ ᱠᱟᱱᱟ ᱛᱚ, ᱮᱱᱠᱷᱟᱱ ᱦᱟᱸᱜ ᱚᱱᱛᱮᱱᱟᱜ ᱫᱟᱜ ᱱᱟᱸᱜᱼᱼ ᱟᱹᱰᱤ ᱤᱭᱟᱹᱛᱮ ᱟᱸᱬᱜᱚᱱᱟ ᱵᱟᱱᱚᱜᱼᱟ ᱛᱚ, ᱮᱱᱠᱷᱟᱱ ᱚᱱᱟ ᱦᱤᱥᱟᱹᱵᱽ ᱛᱮ ᱠᱮᱴᱮᱡᱟᱜ ᱜᱮᱞᱮ ᱛᱚᱞᱟᱭᱟ ᱾ ᱟᱨ ᱱᱚᱝᱠᱟ ᱵᱟᱞᱮ ᱛᱚᱲᱟ ᱫᱚ ᱚᱱᱟ ᱫᱟᱜ ᱮ ᱧᱟᱢ ᱠᱷᱟᱱ ᱫᱚ ᱚᱦᱚᱢ ᱛᱮᱜᱮᱭ ᱫᱚᱭ ᱤᱭᱟᱹ ᱜᱚᱫ ᱠᱟᱜᱼᱟ ᱾
ᱵᱟᱝ ᱦᱩᱭᱩᱜ ᱜᱮᱭᱟ, ᱛᱟᱞᱦᱮ ᱟᱞᱩ ᱠᱚᱫᱚ ᱵᱟᱯᱮ ᱨᱚᱦᱚᱭ ᱜᱮᱭᱟ ᱟᱯᱮ ᱚᱱᱛᱮ ᱫᱚ?
ᱟᱞᱮ ᱱᱚᱛᱟ ᱫᱚ ᱟᱞᱩ ᱠᱚᱫᱚ ᱵᱟᱹᱱᱩᱜ ᱠᱟᱫᱟ, ᱥᱚᱵᱽᱡᱤ ᱠᱚᱫᱚ ᱤᱱᱠᱟᱹ ᱢᱮᱱᱟᱜᱼᱟ ᱾ ᱵᱟᱲᱟᱣ ᱜᱮᱭᱟ ᱢᱟᱱᱮ ᱟᱞᱮ, ᱡᱚᱛᱚ ᱦᱚᱲ ᱫᱚ ᱵᱟᱝᱟ ᱡᱟᱦᱟᱸᱭ ᱡᱟᱦᱟᱸᱭ ᱠᱚᱣᱟᱜ ᱤᱭᱟᱹ ᱠᱚᱼᱼ ᱢᱮᱱᱟᱜᱼᱟ ᱯᱩᱠᱷᱨᱤ ᱠᱚ ᱢᱮᱱᱟᱜᱼᱟ, ᱩᱝᱠᱩ ᱡᱟᱦᱟᱸᱭ ᱠᱚᱣᱟᱜ ᱥᱮᱞᱚ ᱢᱮᱱᱟᱜᱼᱟ ᱩᱝᱠᱩ ᱟᱨ ᱡᱟᱦᱟᱸᱭᱼᱼ ᱠᱚᱣᱟᱜ, ᱢᱟᱱᱮ ᱤᱭᱟᱹ ᱜᱟᱰᱟ ᱫᱷᱟᱨᱮᱼᱼ ᱠᱚᱨᱮ ᱫᱚ ᱦᱟᱜ ᱫᱟᱜᱚᱜ ᱵᱟᱹᱫᱽ ᱠᱚ ᱩᱱᱠᱩ ᱠᱚᱣᱟᱜ ᱤᱭᱟᱹ ᱱᱟᱜ ᱚᱱᱟ ᱥᱚᱵᱽᱡᱤ ᱠᱚᱫᱚ ᱠᱚ ᱪᱟᱥ ᱵᱟᱲᱟᱜᱼᱟ, ᱟᱞᱮ ᱫᱚ ᱱᱟᱜ ᱚᱱᱮᱼᱼ ᱚᱲᱟᱜ ᱠᱚᱨᱮᱜᱮ ᱠᱟᱹᱴᱤᱡ, ᱢᱟᱱᱮ ᱩᱛᱩ ᱞᱮᱠᱟᱼᱼ ᱞᱮ ᱪᱟᱥ ᱵᱟᱲᱟᱭᱟ, ᱚ ᱡᱚᱢ ᱵᱟᱲᱟ ᱞᱮᱠᱟ ᱾
ᱩᱸ ᱟᱯᱮ ᱚᱱᱛᱮ ᱫᱚ ᱢᱤᱱᱤ ᱰᱤᱯᱴᱤᱞ ᱠᱚᱫᱚ ᱵᱟᱝ ᱦᱩᱭᱩᱜᱼᱟ ᱡᱟᱹᱱᱤ ᱵᱟᱜ?
ᱵᱟᱝ ᱵᱟᱝ ᱟᱞᱮ ᱥᱮᱫ ᱫᱚ ᱚᱱᱟᱼᱼ ᱟᱞᱮ ᱥᱮᱫ ᱫᱚ ᱵᱟᱭ ᱥᱚᱢᱛᱚ ᱛᱚᱞᱚ ᱥᱚᱢᱚᱛᱚᱞ ᱵᱟᱹᱱᱩᱜᱼᱟ, ᱟᱞᱮ ᱥᱮᱫ ᱫᱚ ᱟᱱᱮ ᱩᱵᱟᱹᱲ ᱠᱷᱟᱵᱚᱲ ᱪᱮᱛᱟᱱ ᱞᱟᱛᱟᱨ ᱜᱮᱭᱟ ᱛᱚ ᱮᱱᱠᱷᱟᱱᱼᱼ ᱟᱨ ᱫᱷᱤᱨᱤ ᱚᱛ ᱢᱮᱱᱟᱜᱼᱟ ᱦᱳᱭ ᱦᱳᱭ ᱦᱳᱭ ᱫᱷᱤᱨᱤᱛᱚ ᱜᱮᱢ ᱛᱚᱜᱚᱡ ᱠᱷᱟᱱ ᱪᱟᱥ ᱦᱚᱸ ᱚᱝᱠᱟ ᱫᱚ ᱟᱞᱮ ᱢᱤᱫ ᱫᱚᱢ ᱜᱮᱞᱮ ᱪᱟᱥᱟ ᱦᱩᱲᱩ ᱠᱚᱫᱚ ᱱᱚᱜᱼᱚᱭ ᱱᱤᱛᱚᱜ ᱜᱮ ᱱᱟᱸᱜ ᱦᱳᱭ ᱢᱮ ᱫᱷᱟᱣ ᱜᱮ
ᱟᱞᱮ ᱱᱚᱛᱮ ᱫᱚ ᱵᱟᱨᱫᱷᱟᱣ ᱞᱮ ᱪᱟᱥ ᱫᱚ ᱚᱸ ᱫᱷᱚᱨᱚᱱ ᱨᱮᱦᱚᱸ ᱟᱨ ᱦᱚᱜᱼᱚᱭ ᱵᱚᱨᱥᱟ ᱥᱟ ᱦᱚᱸ
ᱦᱚᱸ ᱦᱚᱸ ᱦᱳᱭ ᱟᱞᱮ ᱥᱮᱫ ᱫᱚ ᱚᱱᱟ ᱢᱤᱫ ᱫᱚᱢ ᱜᱮ ᱱᱟᱸᱜ ᱞᱮ ᱪᱟᱥᱮᱫᱼᱟ ᱚᱱᱠᱟ ᱫᱚ ᱪᱮᱫᱟᱜ ᱥᱮᱼᱼ ᱫᱟᱜ ᱨᱮᱱᱟᱜ ᱥᱩᱵᱤᱫᱷᱟ ᱵᱟᱹᱱᱩᱜ ᱠᱟᱜᱼᱟ ᱡᱟ ᱢᱮᱱᱟᱜ ᱦᱟᱱᱮ ᱥᱮᱨᱢᱟ ᱡᱟᱹᱲᱤ ᱫᱟᱜ ᱛᱮᱜᱮ ᱞᱮ ᱨᱚᱜᱼᱼ
ᱥᱮᱨ ᱢᱟ ᱡᱟᱹᱲᱤ ᱫᱟᱜ ᱨᱮᱜᱮ ᱛᱟᱹᱜᱤ ᱛᱩᱜᱚ ᱛᱟᱲᱟᱜ ᱠᱟᱜ ᱦᱩᱭᱩᱜᱼᱟ ᱵᱟᱝ, ᱡᱩᱫᱤ ᱵᱟᱭ ᱫᱟᱜ ᱫᱟᱲᱮᱭᱟᱜᱼᱟ ᱛᱟᱦᱞᱮ ᱚᱱᱟ ᱥᱚᱢᱚᱭ ᱫᱚ ᱫᱚᱢᱮ ᱜᱮ ᱦᱚᱨᱚ ᱵᱚᱨᱚ ᱫᱚ
ᱦᱮᱸ ᱦᱚᱨᱚ ᱵᱚᱨᱚ ᱜᱮᱭᱟ ᱟᱨ ᱥᱩᱵᱤᱫᱟ ᱛᱟᱦᱮᱸ ᱞᱮᱱᱠᱷᱟᱱ ᱫᱚ ᱠᱳᱱᱚ ᱡᱷᱟᱢᱮᱞᱟ ᱵᱟᱝ ᱼᱼ ᱡᱮᱢᱚᱱ ᱛᱚ ᱚᱱᱟ ᱠᱚ ᱵᱮᱱᱟᱣᱼᱟ ᱵᱟᱱᱟ ᱠᱚ ᱵᱮᱱᱟᱣᱼᱟ ᱠᱮᱱᱮᱞ ᱠᱚ ᱵᱮᱱᱟᱣ ᱟᱹᱜᱩᱣᱟᱞᱮ ᱠᱟᱱᱟ ᱱᱟᱜ ᱟᱫᱚ ᱟᱯᱮᱼᱼ ᱛᱤᱱᱟᱹᱜ ᱫᱤᱱ ᱛᱮᱠᱚ ᱤᱭᱟᱹᱭᱮᱫᱼᱟ ᱡᱟᱦᱟᱸ ᱯᱚᱱ ᱫᱚ ᱢᱚᱬᱮ ᱛᱩᱨᱩᱭ ᱵᱚᱪᱷᱚᱨ ᱯᱟᱨᱚᱢᱟ ᱠᱟᱱᱟ ᱚᱱᱟ ᱡᱟᱦᱟᱸ ᱠᱚ ᱵᱮᱱᱟᱣ ᱠᱟᱜᱼᱟ ᱚᱱᱟᱜᱮ ᱦᱟᱸᱜ ᱟᱣᱨᱤ ᱠᱚᱼᱼ ᱯᱩᱨᱟᱹᱣᱟ ᱱᱤᱛᱚᱜ ᱦᱟᱵᱤᱪ ᱱᱮᱥᱼᱼ ᱠᱟᱹᱴᱤᱡ ᱠᱚ ᱠᱟᱹᱢᱤ ᱧᱚᱜ ᱠᱟᱜᱼᱟ ᱟᱫᱚ ᱦᱟᱸᱜ ᱛᱤᱥ ᱠᱚ ᱠᱚᱢᱯᱞᱤᱴ ᱯᱩᱨᱟᱹᱣᱮᱫ ᱠᱟᱱ ᱛᱚᱵᱮ ᱱᱟᱸᱜᱼᱼ ᱯᱟᱞᱮᱫ ᱞᱮ ᱧᱟᱢᱟ ᱦᱟᱸᱜ ᱫᱟᱜ ᱫᱚ
ᱟᱯᱮ ᱥᱮᱫᱽ ᱫᱚ ᱟᱣᱨᱤ ᱛᱤᱭᱟᱹᱜᱚᱜᱼᱟ ᱮᱠᱷᱳᱱᱳ?
ᱟᱹᱣᱨᱤ ᱠᱚ ᱟᱹᱜᱩᱭᱟ ᱢᱮᱱᱟ ᱢᱮᱱᱟᱜ ᱫᱚ ᱢᱮᱱᱟᱜ ᱜᱮ ᱢᱮᱱᱟᱜ ᱫᱚ ᱢᱮᱱᱟᱜ ᱜᱮᱭᱟ ᱟᱞᱮ ᱠᱷᱚᱱ ᱠᱟᱹᱴᱤᱡ ᱢᱚᱛᱞᱚᱵ ᱠᱤ ᱟᱹᱰᱤ ᱥᱟᱸᱜᱤᱧ ᱨᱮ ᱞᱟᱛᱟᱨ ᱞᱟᱛᱟᱨ ᱛᱮ ᱢᱟᱱᱮ ᱪᱮᱛᱟᱱ ᱪᱮᱛᱟᱱ ᱛᱮᱫᱚ ᱠᱚ ᱟᱹᱜᱩᱣ ᱠᱟᱫᱼᱟ ᱞᱟᱛᱟᱨ ᱠᱟᱜᱼᱟ ᱠᱚ ᱞᱟᱛᱟᱨ ᱥᱮᱫ ᱫᱚ ᱠᱚ ᱪᱟᱥ ᱵᱟᱲᱟᱭᱟ ᱟᱞᱮᱼᱼ ᱛᱮᱱᱟᱜ ᱵᱟᱞᱮ ᱪᱟᱥ ᱵᱟᱲᱟᱭᱟ ᱚᱱᱠᱟ ᱫᱚ ᱚᱱᱟ ᱫᱟᱜ ᱛᱮᱫᱚ ᱱᱟᱜ
ᱛᱟᱦᱞᱮ ᱦᱟᱱᱮ ᱡᱟᱦᱟᱸ ᱵᱚᱨᱥᱟ ᱨᱮᱯᱮ ᱨᱚᱦᱚᱭ ᱞᱮᱱ ᱚᱱᱟ ᱜᱮ ᱵᱟᱝ
ᱦᱳᱭ ᱚᱱᱟᱜᱮ ᱚᱱᱟᱜᱮ
ᱛᱟᱦᱞᱮ ᱛᱟᱨᱯᱚᱨᱮ ᱦᱚᱸ ᱱᱚᱣᱟ ᱥᱚᱢᱚᱭ ᱫᱚ ᱵᱟᱯᱮ ᱨᱚᱦᱚᱭᱮᱫᱟ ᱵᱚᱨᱥᱟ ᱨᱮᱱᱟᱜ ᱨᱟᱠᱟᱵ ᱠᱟᱛᱮᱫ ᱫᱚ ᱪᱮᱫ ᱦᱚᱸ ᱵᱟᱝ ᱨᱚᱦᱚᱭᱟ ᱠᱟᱱᱟ
ᱵᱟᱝ ᱨᱚᱦᱚᱭ ᱠᱟᱱᱟ ᱵᱟᱝ ᱨᱚᱦᱚᱭ ᱠᱟᱱᱟ
ᱱᱤᱛᱟᱨ ᱛᱚ ᱟᱯᱮᱥᱮᱫ ᱪᱮᱫ ᱠᱚ ᱦᱩᱭᱩᱜ ᱜᱮᱭᱟ ᱯᱚᱨᱚᱵᱽ ᱠᱚ?
ᱦᱮᱸ ᱟᱞᱮᱥᱮᱫ ᱯᱚᱨᱚᱵᱽ ᱠᱚ ᱦᱩᱭᱩᱜᱼᱟ ᱟᱞᱮᱥᱮᱫ ᱫᱚ ᱱᱟᱦᱟᱸᱜ ᱱᱤᱛᱚᱜ ᱫᱚ ᱱᱟᱦᱟᱸᱜ ᱤᱭᱟᱹ ᱫᱟᱨᱟᱭ ᱠᱟᱱᱟ ᱪᱮᱫ ᱠᱚ ᱞᱟᱹᱭᱟ ᱩᱸ ᱚᱢᱵᱚᱵᱚᱛᱤ ᱢᱟᱲᱟᱝ ᱫᱚ ᱨᱟᱡᱟ ᱥᱟᱠᱨᱟᱛ ᱞᱮ ᱞᱟᱹᱭᱟ ᱚᱱᱟ ᱱᱟᱦᱟᱸᱜ ᱦᱩᱭᱩᱜ ᱠᱟᱱᱟ ᱵᱮᱥ ᱦᱳᱭ ᱤᱱᱟᱹ ᱱᱟᱦᱟᱸᱜ ᱦᱮᱱᱟᱜᱼᱟ ᱤᱱᱟᱹᱛᱮ ᱦᱟᱸᱜ ᱚᱢᱵᱚᱵᱚᱛᱤ ᱦᱟᱸᱜ ᱢᱮᱱᱟᱜ ᱜᱮᱭᱟ ᱚᱱᱟ ᱢᱟ ᱱᱟᱦᱟᱸᱜ
ᱟᱪᱪᱷᱟ ᱟᱢᱵᱟᱵᱚᱛᱤ ᱜᱮᱯᱮ ᱞᱟᱹᱭᱟ ᱨᱟᱡᱟ ᱥᱟᱠᱨᱟᱛ ᱥᱮ ᱚᱱᱟ ᱫᱚ ᱟᱞᱟᱫᱟ?
ᱚᱱᱟ ᱫᱚ ᱟᱞᱟᱫᱟ ᱜᱮᱭᱟ ᱚᱱᱟ ᱫᱚ ᱟᱞᱟᱫᱟ ᱜᱮᱭᱟ ᱾
ᱛᱤᱱ ᱡᱚᱦᱚᱜ ᱚᱱᱟ ᱱᱮᱥ ᱜᱮᱯᱮ ᱤᱭᱟᱹ ᱱᱤᱭᱟᱹ ᱪᱟᱸᱫᱳ ᱜᱮᱠᱚ ᱢᱟᱱᱟᱣ ᱜᱮᱭᱟ ᱥᱮ ᱟᱥᱟᱲ ᱵᱚᱸᱜᱟ ᱨᱮ?
ᱦᱮᱸ ᱢᱚᱛᱞᱚᱵᱽ ᱠᱤ ᱱᱚᱣᱟ ᱫᱚ ᱥᱚᱝᱠᱨᱟᱱᱛᱤ ᱨᱮ ᱱᱟᱦᱟᱸᱜ ᱯᱟᱲᱟᱜᱼᱟ ᱤᱭᱟᱹ ᱫᱚ ᱪᱮᱫ ᱠᱚ ᱢᱮᱛᱟᱜ ᱠᱟᱱᱟ ᱮᱸᱻᱜ ᱦᱳᱭ ᱨᱟᱡᱟ ᱨᱟᱡᱟ ᱫᱚ ᱦᱟᱸᱜ ᱟᱨ ᱚᱱᱟ ᱠᱷᱚᱱ ᱥᱟᱱ ᱡᱟᱦᱟᱸᱱᱟᱜ ᱥᱟᱛ ᱫᱤᱱ ᱚᱱᱟ ᱠᱷᱚᱱᱟᱜ ᱥᱟᱛ ᱫᱤᱱ ᱨᱟᱹᱥᱟᱹ ᱥᱮ ᱥᱟᱛ ᱛᱟᱹᱨᱤᱠᱷ ᱨᱮ ᱱᱟᱦᱟᱸᱜ ᱯᱟᱞᱮ ᱯᱟᱲᱟᱜ ᱠᱟᱱᱟ ᱟᱢᱵᱚᱵᱚᱛᱤ ᱚᱱᱮ ᱚᱱᱠᱟ ᱟᱞᱮᱭᱟᱜ
ᱦᱮᱸ ᱟᱪᱪᱷᱟ ᱪᱮᱫ ᱠᱚᱯᱮ ᱪᱤᱠᱟᱹᱭ ᱜᱮᱭᱟ ᱚᱱᱟ ᱨᱟᱡᱟ ᱥᱟᱠᱨᱟᱛ ᱥᱮ ᱪᱮᱫ ᱮᱢ ᱞᱟᱹᱭ ᱠᱮᱫᱟ?
ᱦᱳᱭ ᱚᱱᱟ ᱫᱚ ᱟᱞᱮ ᱫᱚ ᱡᱤᱞ ᱠᱚᱞᱮ ᱤᱭᱟᱹᱭᱟ ᱯᱤᱴᱷᱟᱹᱭᱟ ᱞᱮᱴᱚ ᱯᱤᱴᱷᱟᱹᱭᱟᱞᱮ ᱾
ᱚ ᱚᱲᱟᱜ ᱠᱚᱨᱮ ᱠᱛᱯᱮ ᱦᱩᱭ ᱵᱟᱲᱟᱭ ᱜᱮᱭᱟ?
ᱦᱮᱸ
ᱚᱲᱟᱜ ᱠᱚᱨᱮ ᱦᱚᱸᱯᱮ ᱦᱤᱡᱩᱜ ᱵᱟᱲᱟᱭᱟ ᱚᱱᱟ ᱟᱨᱮ ᱵᱟᱝ?
ᱦᱳᱭ ᱦᱳᱭ ᱦᱳᱭ ᱟᱨ ᱚᱱᱠᱟ ᱟᱨ ᱤᱭᱟᱹ ᱨᱮᱫᱚ ᱟᱢᱵᱟᱵᱟᱹᱛᱤ ᱨᱮᱫᱚ ᱱᱟᱦᱟᱸᱜ ᱚᱱᱮ ᱠᱷᱟᱱᱴᱷᱟᱲ ᱠᱚᱞᱮ ᱯᱤᱴᱷᱟᱹᱭᱟ
ᱦᱳᱭ ᱠᱟᱱᱴᱷᱟᱲ ᱠᱚ ᱡᱚᱢ ᱵᱟᱲᱟᱭᱟᱠᱚ
ᱦᱳᱭ ᱦᱳᱭ ᱟᱞᱮᱥᱮᱫ ᱫᱚ ᱯᱤᱴᱷᱟᱹᱭᱟᱠᱚ ᱡᱚᱢ ᱢᱟ ᱦᱟᱸᱜ ᱢᱮᱱᱟᱜ ᱜᱮᱭᱟ ᱛᱚ ᱟᱞᱮᱥᱮᱫ ᱢᱟ ᱟᱹᱰᱤ ᱠᱟᱡᱟᱠ ᱢᱮᱱᱟᱜᱼᱟ ᱦᱮᱸᱥᱮ ᱦᱳᱭ ᱟᱞᱮ ᱥᱮᱫ ᱫᱚ ᱯᱤᱴᱷᱟᱹᱭᱟ ᱟᱨ ᱡᱚᱜ ᱦᱮᱸ ᱦᱳᱭ ᱯᱤᱴᱷᱟᱹ ᱠᱟᱛ ᱢᱚᱛᱞᱚᱵᱽ ᱜᱷᱚᱞᱚᱱ ᱛᱮ ᱟᱫᱚ ᱾
ᱢᱟᱱᱮ ᱵᱮᱞᱮ ᱠᱟᱱᱴᱷᱟᱲ ᱜᱮ ᱥᱮ ᱵᱮᱨᱮᱞᱟᱜ?
ᱵᱤᱞᱤᱭᱟᱜ ᱵᱮᱞᱤᱭᱟᱜ ᱾
ᱵᱮᱞᱮ ᱠᱟᱱᱴᱷᱟᱲ ᱯᱮ ᱯᱤᱴᱷᱟᱹᱭᱟ ᱵᱟᱝ ᱟᱹᱰᱤ ᱢᱚᱸᱡᱽ ᱜᱮ ᱵᱩᱡᱷᱟᱹᱣ ᱮᱱ ᱫᱚ ᱩᱞᱤ ᱫᱟᱜ ᱜᱮ ᱡᱚᱨᱚ ᱜᱚᱫ ᱮᱱ ᱫᱚ ᱵᱮᱞᱮ ᱠᱟᱱᱴᱷᱟᱲ ᱯᱤᱴᱷᱟᱹ ᱢᱟᱱᱮ ᱟᱹᱰᱤ ᱥᱮᱵᱤᱞ ᱜᱮ ᱵᱩᱡᱷᱟᱹᱣ ᱮᱱ ᱫᱚ ᱾
ᱦᱳᱭ ᱟᱞᱮ ᱥᱮᱫ ᱫᱚ ᱱᱟᱦᱟᱸᱜ ᱟᱹᱰᱤ ᱟᱹᱰᱤ ᱟᱢᱫᱟ ᱢᱮᱱᱟᱜᱼᱟᱥᱮ ᱱᱚᱱᱛᱮ ᱤᱭᱟᱹ ᱠᱚᱢᱟ ᱱᱟᱦᱟᱸᱜ ᱫᱟᱨᱮ ᱠᱚᱢᱟ ᱢᱟᱱᱟᱸᱜ ᱾
ᱦᱩᱸ ᱦᱩᱸ ᱚᱱᱟ ᱯᱚᱨᱮ ᱛᱟᱦᱞᱮ ᱟᱨ ᱪᱮᱫ ᱯᱚᱨᱚᱵᱽ? ᱚᱱᱟ ᱟᱢᱵᱟᱵᱚᱛᱤ ᱯᱚᱨᱮ ᱟᱨ ᱪᱮᱫ ᱠᱚᱯᱮ ᱢᱟᱱᱟᱣ ᱜᱮᱭᱟ ᱟᱱᱛᱮ ᱡᱟᱦᱮᱨ ᱵᱚᱸᱜᱟ ᱠᱚ ᱪᱮᱞᱠᱟ ᱦᱩᱭᱩᱜᱼᱟ?
ᱦᱮᱸ ᱦᱩᱭᱩᱜ ᱜᱮᱭᱟ ᱟᱞᱮ ᱥᱮᱫ ᱢᱟ ᱱᱟᱦᱟᱸᱜ ᱢᱟᱜ ᱢᱚᱬᱮ ᱫᱚ ᱦᱟᱸᱜ ᱦᱩᱭ ᱵᱟᱲᱟᱭᱮᱱᱟ ᱱᱤᱭᱟᱹ ᱟᱞᱮᱭᱟ ᱥᱟᱯᱟᱥᱤ ᱠᱚᱨᱮ ᱦᱳᱭ ᱪᱟᱵᱟ ᱵᱟᱲᱟᱣ ᱠᱟᱱᱟ ᱟᱞᱮ ᱥᱮᱫ ᱫᱚ ᱦᱟᱱᱮ ᱟᱸᱜᱷᱟᱲ ᱵᱚᱸᱜᱟ ᱥᱮᱫ ᱞᱮ ᱤᱭᱟᱹᱭᱟ ᱾ ᱮᱸ ᱢᱟᱜ ᱤᱭᱟᱹ ᱢᱟᱜ ᱢᱚᱬᱮᱜᱼᱟ ᱡᱟᱹᱥᱛᱤ ᱠᱟᱭᱛᱮ ᱦᱮᱸ ᱥᱮ ᱾
ᱛᱟᱞᱮ ᱟᱯᱮ ᱥᱮᱫ ᱫᱚ ᱚᱱᱮ ᱥᱚᱦᱨᱟᱭ ᱫᱚ ᱛᱤᱥ ᱠᱚ ᱢᱟᱱᱟᱣ ᱜᱮᱭᱟ?
ᱟᱞᱮ ᱥᱮᱜ ᱥᱚᱨᱦᱟᱭ ᱫᱚ ᱦᱟᱱᱮ ᱥᱚᱨᱦᱟᱭ ᱤᱭᱟᱹ ᱨᱮᱜᱮ ᱵᱚᱸᱜᱟ ᱨᱮᱜᱮ ᱪᱟᱸᱫᱳ ᱨᱮᱜᱮ ᱾ ᱦᱳᱭ ᱦᱳᱭ ᱦᱳᱭ ᱩᱱ ᱡᱚᱠᱷᱚᱡ ᱜᱮ ᱠᱚ ᱾
ᱪᱷᱩ ᱥᱚᱦᱨᱟᱭ ᱫᱚ ᱧᱮᱞᱚᱜ ᱠᱟᱱᱟ ᱚᱱᱟ ᱥᱟᱠᱨᱟᱛ ᱥᱚᱢᱚᱭ ᱠᱚ ᱥᱚᱦᱨᱟᱭᱚᱜ ᱜᱮᱭᱟ ᱥᱮ?
ᱦᱳᱭ ᱚᱱᱟ ᱫᱚ ᱫᱚᱥᱨᱟ ᱡᱚᱠᱷᱚᱡ ᱦᱟᱱᱮ ᱡᱟᱱᱩᱣᱟᱨᱤ ᱚᱠᱛᱚ ᱠᱚ ᱥᱚᱦᱨᱟᱭᱚᱜ ᱾ ᱯᱮ ᱥᱚᱦᱨᱟᱭ ᱦᱳᱭ ᱚᱱᱟ ᱫᱚ ᱦᱟᱱᱮ ᱥᱟᱱᱼ ᱦᱳᱭ ᱟᱞᱮ ᱥᱚᱦᱨᱟᱭ ᱪᱟᱸᱫᱳ ᱜᱮᱞᱮ ᱥᱚᱦᱨᱟᱭᱟ ᱟᱨ ᱟᱯᱮᱫᱚ ᱪᱮᱞᱠᱟ?
ᱟᱞᱮ ᱟᱞᱮ ᱦᱚᱸ ᱱᱚᱛᱮ ᱥᱚᱦᱨᱟᱭ ᱪᱟᱸᱫᱳ ᱨᱮᱜᱮ ᱥᱚᱦᱨᱟᱭ ᱵᱚᱸᱜᱟ ᱫᱚᱞᱮ ᱵᱚᱸᱜᱟᱼᱟ ᱵᱟ ᱥᱚᱦᱨᱟᱭ ᱫᱚᱞᱮ ᱢᱟᱱᱟᱣ ᱜᱮᱭᱟ ᱾
ᱟᱪᱪᱷᱟ ᱟᱪᱪᱷᱟ ᱦᱳᱭᱛᱚ ᱟᱨ ᱵᱟᱦᱟ ᱯᱮ ᱢᱟᱱᱟᱣᱟ ᱥᱮ ᱵᱟᱯᱮ
ᱦᱮᱸ ᱵᱟᱦᱟ ᱱᱮᱥ ᱫᱚᱞᱮ ᱵᱟᱦᱟᱭᱱᱟ ᱟᱫᱚ ᱢᱤᱫ ᱥᱮᱨᱢᱟ ᱫᱚᱞᱮ ᱵᱟᱦᱟᱜᱼᱟ ᱾ ᱟᱨᱚ ᱢᱤᱫ ᱵᱟᱨ ᱥᱮᱨᱢᱟ ᱯᱚᱨᱮ ᱯᱮ ᱥᱮᱨᱢᱟ ᱨᱮᱫᱚᱞᱮ ᱢᱟᱜ ᱢᱚᱬᱮᱜ ᱜᱮᱭᱟ ᱾
ᱚ ᱟᱞᱮ ᱫᱚ ᱚᱱᱠᱟ ᱫᱚ ᱦᱳᱭ ᱟᱞᱮᱫᱚ ᱚᱱᱠᱟ ᱫᱚ ᱢᱚᱬᱮ ᱥᱮᱨᱮᱢ ᱟᱞᱮ ᱫᱚ ᱫᱚᱥ ᱵᱚᱪᱷᱚᱨ ᱯᱚᱨᱮ ᱯᱚᱨᱮ ᱞᱮ ᱢᱟᱜ ᱢᱚᱬᱮᱜᱼᱟ ᱢᱟᱨᱟᱝ ᱤᱭᱟᱹ ᱢᱟᱱᱮ ᱾ ᱤᱱᱠᱟᱹᱱᱟᱜ ᱦᱩᱰᱤᱧ ᱧᱚᱜ ᱢᱟᱱᱟ ᱢᱮᱱᱟᱜ ᱜᱮᱭᱟ ᱥᱮ ᱢᱟᱨᱟᱝ ᱢᱟᱨᱟᱝ ᱡᱟᱦᱟᱸᱱᱟᱜ ᱾ ᱚᱱᱟ ᱫᱚ ᱫᱚᱥ ᱵᱚᱪᱷᱚᱨ ᱦᱳᱭ ᱦᱳᱭ ᱚᱱᱟ ᱫᱚ ᱱᱟᱦᱟᱸᱜ ᱾ ᱫᱚᱥ ᱵᱚᱪᱷᱚᱨ ᱯᱚᱨᱮ ᱯᱚᱨᱮ ᱟᱨ ᱱᱚᱣᱟ ᱼᱼ
ᱦᱤᱲᱤᱧ ᱪᱟᱵᱟᱭ ᱫᱟᱯᱮ ᱵᱚᱸᱜᱟ ᱵᱩᱨᱩ ᱠᱚ᱾ ᱤᱱᱟᱹᱜ ᱫᱤᱱ ᱼᱼ
ᱵᱟᱝᱼᱟ ᱵᱟᱞᱮ ᱦᱤᱲᱤᱧ ᱟᱞᱮ ᱫᱚ ᱟᱹᱰᱤ ᱢᱟᱨᱟᱝ ᱟᱹᱛᱩ ᱠᱟᱱ ᱛᱟᱞᱮᱭᱟ।
ᱛᱤᱱᱟᱹᱜ ᱜᱟᱱ ᱦᱮᱱᱟᱜ ᱠᱚᱣᱟ ᱚᱲᱟᱜ ᱨᱮ, ᱟᱛᱳ ᱨᱮ?
ᱦᱮᱱᱟᱜ ᱠᱚᱜᱮ ᱰᱷᱮ ᱜᱮᱢ, ᱢᱟᱱᱮ ᱟᱞᱮ ᱱᱚᱸᱰᱮ ᱥᱟᱛ ᱴᱤ ᱥᱟᱛᱴᱤ ᱴᱚᱞᱟ ᱢᱮᱱᱟᱜ ᱠᱟᱫᱟ।
ᱡᱷᱚᱛᱚ ᱢᱤᱫ ᱥᱟᱶᱛᱮ ᱵᱚᱸᱜᱟ?
ᱦᱮᱸ ᱢᱤᱫ ᱥᱟᱶ ᱛᱮᱜᱮ ᱵᱚᱸᱜᱟᱜᱼᱟ। ᱢᱤᱫᱴᱤᱡ ᱴᱚᱞᱟ ᱨᱮ ᱼᱼ ᱯᱨᱟᱭ ᱢᱮᱱᱟᱜ ᱠᱚᱣᱟ ᱰᱮᱲᱥᱳ ᱚᱲᱟᱜ ᱟᱛᱮᱫ ᱢᱮᱱᱟᱜ ᱠᱚᱣᱟ। ᱢᱟᱱᱮ ᱵᱟᱨᱭᱟ ᱴᱚᱞᱟ ᱫᱚ ᱠᱟᱹᱴᱤᱡ ᱠᱟᱹᱴᱤᱡ ᱜᱮᱭᱟ, ᱦᱮᱸ ᱥᱮ। ᱚᱱᱟ ᱫᱚ ᱢᱮᱱᱟᱜᱼᱟ ᱛᱤᱱᱟᱹᱜ? ᱯᱚᱪᱟᱥ ᱜᱷᱚᱨ ᱠᱟᱛᱮ ᱢᱮᱱᱟᱜᱼᱟ।
ᱩᱸ ᱟᱪᱪᱷᱟ ᱚᱱᱟ ᱯᱚᱸᱪᱟᱥ ᱜᱷᱚᱨ ᱠᱟᱛᱮ ᱦᱮᱱᱟᱜ ᱫᱚ, ᱚᱱᱟ ᱫᱚ ᱢᱟᱺᱡᱷᱤ ᱫᱚ ᱢᱤᱫᱴᱤᱡ ᱜᱤᱭᱟᱭ ᱥᱮ ᱼᱼ ᱡᱷᱚᱛᱚ ᱠᱚᱛᱮ ᱢᱤᱫᱴᱤᱡ ᱢᱟᱺᱡᱷᱤ ᱾
ᱟᱞᱮ ᱫᱚ ᱡᱚᱛᱚ ᱠᱚᱛᱮ ᱢᱤᱫᱴᱤᱡ ᱢᱟᱺᱡᱷᱤ, ᱢᱤᱫᱴᱤᱡ ᱢᱟᱨᱟᱝ ᱢᱟᱺᱡᱷᱤ ᱢᱮᱱᱟᱜ ᱠᱟᱫᱮ ᱱᱤᱠᱟᱹᱛᱮ ᱴᱚᱞᱟ ᱴᱚᱞᱟ ᱨᱮ ᱢᱮᱱᱟᱜ ᱠᱚ ᱢᱤᱼᱴᱤᱡ ᱟᱛᱮ ᱢᱟᱺᱡᱷᱤ ᱞᱮ ।
ᱟᱪᱪᱷᱟ, ᱠᱟᱹᱢᱤ ᱠᱟᱹᱥᱱᱤ ᱛᱷᱟᱞᱮ ᱪᱮᱜ ᱠᱟᱯᱮ ᱠᱟᱲᱚ ᱵᱟᱯᱞᱟ ᱵᱷᱟᱸᱰᱟᱱ ᱠᱚ?
ᱚᱱᱟ ᱫᱚ ᱚᱱᱟ ᱴᱚᱞᱟ ᱨᱮᱠᱚ ᱠᱚᱨᱟᱣᱟ, ᱟᱨ ᱦᱟᱱᱤ ᱦᱟᱡᱩᱜᱼᱟᱭ ᱡᱟᱦᱟᱸᱭ ᱱᱟᱸᱜ ᱦᱮᱱᱟᱭᱟ ᱢᱟᱺᱡᱷᱤ ᱢᱟᱨᱟᱝᱤᱡ ᱼᱼ ᱱᱟᱸᱜ ᱩᱱᱤ ᱦᱟᱸᱜ ᱚᱸᱰᱮ ᱩᱴᱷᱳᱟᱭ ᱱᱟᱸᱜ ᱥᱟᱠᱠᱷᱤ ᱥᱚᱵᱟ ᱞᱮᱠᱟᱛᱮ।
ᱟ ᱟᱪᱷᱟ ᱟᱪᱷᱟ ᱛᱟᱨᱯᱚᱨ ᱱᱤᱭᱟᱹ ᱴᱚᱞᱟ ᱨᱤᱱᱤᱡ ᱴᱚᱞᱟ ᱨᱤᱱᱤᱡ ᱢᱟᱺᱡᱷᱤ ᱜᱮ ᱠᱟᱹᱢᱤᱭᱟ ᱱᱚᱣᱟ ᱠᱚᱫᱚ ᱵᱟᱝ?
ᱦᱳᱭ ᱦᱳᱭ ᱟᱨ ᱦᱟᱹᱱᱤ ᱱᱟᱭ ᱛᱟᱦᱮᱱᱟ ᱩᱱᱠᱤᱱ ᱦᱟᱸᱜ ᱢᱟᱺᱡᱷᱤ ᱦᱟᱲᱟᱢ ᱢᱟᱺᱡᱷᱤ ᱵᱩᱲᱤ ᱠᱤᱱ ᱛᱟᱦᱮᱱ ᱜᱮᱭᱟ ᱩᱱᱠᱤᱱ ᱢᱟᱨᱟᱝ ᱼᱼ ᱩᱱᱠᱤᱱ ᱦᱟᱸᱜ ᱡᱟᱦᱟᱱᱟᱜ ᱞᱮ ᱦᱮᱱᱟᱜ ᱠᱤᱱᱟ ᱟᱥᱚᱞ ᱩᱱᱠᱤᱱᱟᱜ ᱥᱟᱠᱷᱤ ᱥᱚᱵᱷᱟ ᱞᱮᱠᱟ ᱠᱮᱴ ᱦᱮᱱᱟᱜ ᱠᱤᱱ ᱛᱟᱞᱮᱭᱟ ᱩᱱᱠᱤᱱ ᱫᱚ ᱱᱟᱦᱟᱸᱜ।
ᱟᱨ ᱛᱟᱦᱞᱮ ᱱᱟᱭᱠᱮ ᱫᱚ ᱪᱮᱫ ᱞᱮᱠᱟ?
ᱱᱟᱭᱠᱮ ᱫᱚ ᱩᱱᱤ ᱫᱚ ᱢᱤᱫᱴᱤᱡ ᱜᱮ ᱛᱟᱞᱮᱭᱟᱭ᱾
ᱢᱤᱫᱴᱤᱡ ᱜᱮ ᱛᱟᱯᱮᱭᱟ? ᱮ ᱵᱟᱵᱟ ᱟᱹᱰᱤ ᱢᱟᱨᱟᱝ ᱨᱟᱹᱥᱤ ᱴᱚᱞᱟ ᱛᱟᱦᱟᱞᱮ ᱛᱚ ᱟᱯᱮᱥᱮᱫ ᱫᱚ ᱪᱟᱞᱟᱣ ᱫᱚᱨᱠᱟᱨ ᱠᱟᱱᱟ᱾ ᱵᱟᱝᱟ ᱟᱹᱰᱤ ᱢᱟᱨᱟᱝ ᱨᱟᱹᱥᱤ ᱴᱚᱞᱟ ᱛᱮᱭᱟᱜ ᱵᱚᱸᱜᱟ ᱵᱩᱨᱩ ᱠᱚ ᱧᱮᱞ ᱫᱚᱨᱠᱟᱨ ᱠᱟᱱᱟ, ᱤᱱ ᱢᱟᱨᱟᱝ ᱟᱹᱛᱩ ᱛᱮ ᱢᱤᱫᱴᱤᱡ ᱱᱟᱭᱠᱮ ᱛᱮ ᱵᱚᱸᱜᱟ ᱵᱩᱨᱩ ᱠᱟᱛᱮᱫ ᱯᱮᱨᱮᱡ ᱠᱟᱛᱮᱫ ᱵᱚᱸᱜᱟ ᱵᱩᱨᱩ ᱠᱚ ᱠᱩᱥᱤ ᱨᱟᱹᱥᱠᱟᱹ ᱦᱚᱪᱚᱭᱮᱫ ᱠᱚᱣᱟᱭ, ᱥᱟᱶᱛᱮ ᱤᱱᱟᱹᱜ ᱜᱟᱱ ᱟᱛᱳ ᱨᱮᱱ ᱜᱟᱹᱞᱤᱢ ᱠᱚ ᱾ ᱛᱟᱦᱮᱱ ᱟᱠᱚ ᱾ ᱯᱮᱲᱟ ᱯᱟᱹᱲᱦᱟᱹ ᱠᱚᱯᱮ ᱠᱷᱚᱡᱽ ᱠᱚᱜᱮᱭᱟ?
ᱦᱮᱸ ᱠᱷᱚᱡᱽ ᱠᱚ ᱜᱮᱭᱟᱞᱮ ᱟᱨ ᱟᱞᱮ ᱯᱨᱚᱛᱛᱮᱠ ᱵᱚᱪᱷᱚᱨ ᱜᱮ ᱚᱱᱮ ᱤᱭᱟᱹ ᱪᱮᱫ ᱠᱚ ᱢᱮᱛᱟᱜ ᱠᱟᱱᱟ ᱵᱟᱦᱟ ᱫᱚᱞᱮ ᱢᱟᱱᱟᱣ ᱜᱮᱭᱟ। ᱟᱨ ᱟᱹᱰᱤ ᱮᱱᱮᱡ ᱥᱮᱨᱮᱧ ᱫᱚ ᱢᱮᱱᱟᱜ ᱛᱟᱞᱮ ᱜᱮᱭᱟ ᱟᱞᱮᱥᱮᱫ ᱫᱚ ᱵᱟᱦᱟ ᱫᱚᱱ, ᱵᱟᱦᱟ ᱮᱱᱮᱡ, ᱚᱱᱟᱠᱚ ᱢᱮᱱᱟᱜ ᱛᱟᱞᱮ ᱜᱮᱭᱟ ᱟᱨ ᱦᱳᱭ ᱦᱳᱭ ᱠᱟᱨᱟᱢ ᱫᱚᱱ ᱢᱮᱱᱟᱜ ᱠᱟᱫᱟ ᱨᱤᱡᱷᱟᱹ ᱫᱚᱱ ᱢᱮᱱᱟᱜ ᱠᱟᱫᱟ ᱾
ᱠᱟᱨᱟᱢ ᱫᱚᱱ ᱦᱚᱸ ᱯᱮ ᱠᱚᱨᱟᱣ ᱜᱮᱭᱟ ᱵᱟᱝ?
ᱦᱮᱸ ᱠᱚᱨᱟᱣ ᱜᱮᱭᱟᱞᱮ ᱟᱞᱮ ᱫᱚ ᱦᱟᱱᱛᱮ ᱠᱚ ᱤᱫᱤ ᱵᱟᱲ ᱞᱮᱭᱟ ᱾ ᱟᱨ
ᱫᱟᱥᱟᱸᱭ ᱫᱟᱬᱟᱱ ᱠᱚᱯᱮ ᱩᱰᱩᱠᱚᱜ ᱜᱮᱭᱟ ᱥᱮ ᱵᱟᱝ?
ᱦᱮᱸ ᱚᱱᱟᱞᱮ ᱩᱰᱩᱠᱚᱜ ᱜᱮᱭᱟ, ᱫᱟᱸᱥᱟᱭ ᱫᱟᱬᱟᱱ ᱦᱚᱸ ᱾ ᱡᱟᱦᱟᱸ ᱛᱤᱱᱟᱹᱜ ᱟᱵᱚᱣᱟᱜ ᱢᱮᱱᱟᱜ ᱟᱠᱟᱫ ᱟᱵᱚᱣᱟᱜ ᱞᱟᱹ ᱞᱟᱹ ᱞᱟᱹᱭᱼᱞᱟᱠᱪᱟᱨ ᱡᱚᱛᱚ ᱜᱮᱞᱮ ᱠᱚᱨᱟᱣᱟ ᱾
ᱤᱭᱟᱹ ᱰᱟ ᱟᱹᱰᱤ ᱢᱟᱨᱟᱝ ᱫᱚ ᱛᱟᱦᱚᱞᱮ ᱦᱮᱸ ᱡᱮ ᱢᱟᱨᱟᱝ ᱟᱹᱛᱩᱢ ᱞᱟᱹᱭ ᱠᱮᱫᱟ, ᱦᱟᱦᱟᱲᱟᱜ ᱜᱮ ᱵᱩᱡᱷᱟᱹᱣ ᱮᱱ ᱫᱚ ᱾ ᱡᱷᱚᱛᱚ ᱢᱤᱫ ᱥᱟᱶᱛᱮ ᱦᱮᱱᱟᱜ ᱯᱮᱭᱟ ᱱᱮᱛᱟᱨ ᱫᱚ ᱚᱸ ᱯᱚᱱᱨᱚ ᱠᱩᱲᱤ ᱚᱲᱟᱜ ᱨᱮᱜᱮ ᱠᱚ ᱠᱟᱹᱭᱡᱟᱹ ᱠᱷᱟᱹᱯᱟᱹᱨᱤᱜ ᱠᱟᱱᱛᱮ ᱚᱱᱟ ᱯᱚᱱᱨᱚ ᱠᱩᱲᱤ ᱚᱲᱟᱜ ᱦᱚᱸᱠᱚ ᱵᱷᱤᱱᱟᱹᱭᱮᱫᱟ ᱾ ᱢᱟᱱᱮ ᱵᱟᱨᱭᱟ ᱡᱟᱦᱮᱨ ᱠᱚ ᱵᱮᱱᱟᱣ ᱮᱫᱟ ᱟᱞᱟᱫᱟᱜ ᱠᱟᱱᱟ ᱠᱚ ᱾
ᱦᱳᱭ ᱦᱳᱭ ᱟᱞᱮ ᱴᱷᱮᱱ ᱫᱚ ᱚᱱᱠᱟ ᱫᱚ ᱵᱟᱝᱟ ᱢᱟ ᱡᱷᱚᱛᱚ ᱜᱮ ᱱᱟᱦᱟᱜ ᱡᱩᱢᱤᱫ ᱜᱮ ᱦᱮᱱᱟᱜ ᱟᱠᱟᱜ ᱞᱮᱭᱟ, ᱢᱟᱱᱮ ᱤᱱᱠᱟᱹ ᱫᱚ ᱛᱟᱦᱮᱱ ᱜᱮᱭᱟ ᱱᱟᱦᱟᱜ ᱦᱮᱸ ᱥᱮ ᱠᱟᱛᱷᱟ ᱫᱚ ᱦᱟᱱᱛᱮ ᱱᱟᱛᱮ ᱛᱟᱦᱮᱱ ᱜᱮᱭᱟ ᱾ ᱢᱮᱱᱠᱷᱟᱱ ᱟᱞᱮᱫᱚ ᱵᱟᱞᱮ ᱵᱷᱤᱱᱟᱹ ᱩᱛᱟᱹᱨ ᱟᱠᱟᱱᱟ ᱟᱞᱮ ᱫᱚ ᱡᱷᱚᱛᱚ ᱢᱤᱫᱴᱤᱡ ᱢᱤᱫᱴᱤᱡ ᱱᱟᱭᱠᱮ ᱟᱨ ᱢᱤᱫᱴᱤᱡ ᱢᱟᱺᱡᱷᱤ ᱜᱮ ᱦᱟᱸᱜ ᱦᱮᱱᱟᱜ ᱠᱟᱫᱮᱭᱟ ᱢᱟᱱᱮ ᱥᱮᱬᱟᱭᱤᱡ ᱫᱚ ᱾ ᱟᱨ ᱴᱚᱞᱟ ᱨᱮᱠᱚ ᱛᱟᱦᱮᱱ ᱜᱮᱭᱟ ᱩᱱᱟᱹᱜ ᱢᱟᱨᱟᱝ ᱟᱹᱛᱩ ᱥᱮ ᱱᱟᱦᱟᱜ ᱩᱱᱤ ᱢᱟᱱᱮ ᱵᱟᱭ ᱮᱴᱮᱱ ᱫᱟᱲᱮᱭᱟᱜᱼᱟ ᱦᱮᱸᱥᱮ? ᱦᱳᱭ ᱵᱟᱥ ᱥᱟᱢᱴᱟᱣ ᱫᱟᱲᱮᱭᱟᱜ-ᱟ ᱟᱫᱚ ᱚᱱᱟ ᱞᱟᱹᱜᱤᱫ ᱛᱮ ᱦᱟᱸᱜ ᱴᱚᱞᱟ ᱴᱚᱞᱟᱨᱮ ᱢᱤᱫᱴᱮᱡ ᱢᱟᱺᱡᱤᱭ ᱱᱟᱦᱟᱜ ᱮ ᱵᱮᱨᱮᱫ ᱟᱠᱟᱫ ᱠᱚᱣᱟ ᱾
ᱦᱩᱸ ᱟᱫᱚ ᱟᱹᱰᱤ ᱱᱟᱯᱟᱭ ᱯᱮ ᱠᱟᱹᱢᱤ ᱠᱟᱱᱟ ᱮᱠᱵᱟᱨᱮ ᱾ ᱚᱱᱟ ᱥᱟᱶᱛᱮ ᱛᱟᱦᱟᱞᱮ ᱟᱯᱮᱭᱟᱜ ᱯᱚᱨᱚᱵᱽ ᱠᱚᱫᱚ ᱪᱮᱫ ᱞᱮᱠᱟ ᱪᱟᱞᱟᱣ ᱵᱟᱲᱟ ᱟᱠᱟᱱᱟ ᱥᱮ ᱵᱟᱝ ᱵᱟᱭᱨᱮ ᱠᱚᱨᱮ ᱯᱚᱨᱚᱵᱽ ᱠᱚ?
ᱦᱮᱸ ᱤᱱᱠᱟᱹ ᱫᱚ ᱟᱞᱮ ᱫᱚ ᱚᱱᱠᱟᱱ ᱯᱚᱨᱚᱵᱽ ᱠᱚᱫᱚ ᱵᱟᱞᱮ ᱠᱨᱤᱭᱮᱴ ᱵᱟᱲᱟᱭᱟ ᱯᱨᱳᱜᱨᱟᱢ ᱠᱚᱫᱚ ᱵᱟᱞᱮ ᱵᱮᱱᱟᱣ ᱵᱟᱲᱟᱭᱟ ᱾ ᱡᱟ ᱚᱱᱮ ᱢᱮᱱᱟᱜ-ᱟ ᱵᱟᱦᱟ ᱯᱚᱨᱚᱵᱽ ᱠᱚᱨᱮ ᱜᱮᱞᱮ ᱠᱚᱨᱟᱣ ᱠᱚᱨᱟᱣ ᱵᱟᱲᱟᱭ ᱡᱚᱠᱷᱚᱱ ᱜᱮᱞᱮ ᱚᱱᱟ ᱫᱚᱥᱟᱨ ᱦᱤᱞᱳᱜ ᱾
ᱵᱟᱝ ᱵᱟ ᱟᱢ ᱟᱢᱟ ᱟᱢ ᱦᱚᱭᱛᱳ ᱱᱚᱛᱮ ᱵᱩᱨᱩ ᱵᱚᱸᱜᱟ ᱵᱟ ᱞᱩᱜᱩ ᱵᱩᱨᱩ ᱚᱱᱛᱮᱢ ᱪᱟᱞᱟᱣ ᱵᱟᱲᱟ ᱟᱠᱟᱱᱟ ᱥᱮ ᱵᱟᱝ
ᱦᱮᱸ ᱞᱩᱜᱩ ᱵᱩᱨᱩᱧ ᱪᱟᱞᱟᱣ ᱟᱠᱟᱱᱟ ᱢᱤᱫ ᱩᱸᱻ ᱢᱤᱫ ᱡᱚᱠᱷᱚᱡ ᱡᱚᱠᱷᱮᱡ ᱤᱧ ᱪᱟᱞᱟᱣ ᱞᱮᱱᱟ ᱟᱨ ᱵᱟᱹᱧ ᱪᱟᱞᱟᱣ ᱵᱟᱲᱟ ᱟᱠᱟᱱᱟ ᱟᱨ ᱚᱱᱛᱮ ᱵᱩᱨᱩ ᱵᱚᱸᱜᱟᱜ ᱦᱩᱭᱩᱜ ᱠᱟᱱᱟ ᱪᱟᱞᱟᱣ ᱵᱟᱲᱟ ᱟᱠᱟᱱ ᱜᱤᱭᱟᱹᱧ ᱾ ᱟᱫᱚ ᱥᱩᱨᱩᱜ ᱟᱞᱮ ᱛᱚ ᱦᱟᱸᱜ ᱵᱩᱨᱩ ᱵᱚᱸᱜᱟ ᱞᱩᱜᱩᱵᱩᱨᱩ ᱨᱮᱞᱮ ᱥᱟᱺᱜᱤᱧᱚᱜ-ᱟ ᱢᱮᱱᱠᱷᱟᱱ ᱚᱱᱟ ᱵᱩᱨᱩ ᱵᱚᱸᱜᱟ ᱦᱟᱜ ᱞᱮ ᱥᱩᱨᱩᱜ ᱜᱮᱭᱟ ᱡᱟᱹᱥᱛᱤ ᱫᱚ ᱵᱟᱝ ᱦᱚᱭ ᱡᱟᱹᱥᱛᱤ ᱫᱚ ᱵᱟᱝ ᱦᱩᱭᱩᱜ-ᱟ ᱢᱟᱱᱮ ᱛᱤᱱᱟᱹᱜ ᱯᱚᱭ
ᱚ ᱵᱩᱨᱩ ᱵᱚᱸᱜᱟ ᱥᱩᱨ ᱨᱮᱜᱮ ᱛᱟᱦᱚᱞᱮ ᱫᱤᱥᱚᱢ ᱠᱚᱫᱚ?
ᱦᱳᱭ ᱦᱳᱭ ᱦᱳᱭ ᱚᱱᱟ ᱥᱩᱨ ᱨᱮᱜᱮ ᱾
ᱟᱪᱪᱷᱟ ᱵᱩᱨᱩ ᱵᱚᱸᱜᱟ ᱨᱮ ᱵᱩᱨᱩ ᱵᱚᱸᱜᱟ ᱨᱮ ᱚᱸᱵᱮ ᱥᱟᱱᱛᱟᱲᱟᱜ ᱵᱚᱸᱜᱟ ᱵᱩᱨᱩ ᱦᱩᱭᱩᱜ ᱜᱮᱭᱟ ᱥᱮ ᱫᱤᱠᱩ ᱠᱚ ᱵᱚᱸᱜᱟᱭᱟ?
ᱵᱟᱝ ᱚᱱᱟ ᱫᱚ ᱥᱟᱱᱛᱟᱲᱟᱜ ᱵᱚᱸᱜᱟ ᱵᱩᱨᱩ ᱠᱟᱱ ᱜᱮᱭᱟ ᱾
ᱟᱪᱪᱷᱟ ᱟᱫᱚ ᱪᱟᱞᱟᱣ ᱦᱩᱭ ᱞᱮᱱ ᱨᱮᱦᱚᱸ ᱢᱤᱫ ᱫᱷᱟᱣ ᱟᱫᱚ ᱚᱱᱠᱟ ᱫᱚ ᱱᱟᱦᱟᱜ ᱵᱟᱝ ᱧᱮᱞ ᱦᱩᱭ ᱠᱟᱱᱟ ᱟᱫᱚ ᱦᱚᱭᱛᱚ ᱚᱱᱟ ᱩᱱ ᱚᱱᱟ ᱫᱷᱟᱨᱮ ᱵᱟᱝ ᱪᱟᱞᱟᱣ ᱠᱟᱱᱟᱞᱮ ᱵᱟᱝᱠᱷᱟᱱ ᱪᱮᱛᱟᱱ ᱨᱮ ᱡᱟᱦᱟᱸ ᱧᱮᱞ ᱚᱸᱰᱮ ᱫᱤᱠᱩ ᱠᱚ ᱵᱚᱸᱜᱟ ᱵᱩᱨᱩ ᱠᱮᱫᱟ ᱵᱚᱸᱜᱟ ᱵᱩᱨᱩᱭ ᱫᱟᱠᱩ ᱚᱸᱰᱮ ᱯᱚᱭᱥᱟ ᱠᱚ ᱮᱢ ᱫᱟᱠᱚ ᱜᱚᱴ ᱵᱟᱲᱟᱭ ᱫᱟᱠᱚ ᱤᱭᱟᱹ ᱥᱤᱸᱫᱩᱨ ᱟᱠᱚ ᱠᱟᱱᱟ ᱠᱚ ᱾
ᱟᱹ ᱯᱳᱭᱞᱳ ᱫᱚ ᱯᱳᱭᱞᱳ ᱫᱚ ᱤᱭᱮ ᱜᱮ ᱦᱚᱲ ᱜᱮ ᱟᱵᱚ ᱦᱚᱲᱜᱮ ᱵᱚᱸᱜᱟ ᱵᱩᱨᱩ ᱭᱟᱭ ᱚᱱᱟ ᱠᱟᱛ ᱛᱮᱫ ᱱᱟᱦᱟᱜ ᱮᱱᱛᱮ ᱤᱭᱟᱹ ᱦᱚᱲ ᱫᱚ ᱦᱟᱸᱜ
ᱟᱫᱚ ᱚᱱᱟ ᱫᱚ ᱞᱟᱛᱟᱨ ᱨᱮᱠᱚ ᱵᱚᱸᱜᱟᱭ ᱛᱟᱵᱚᱱᱟ ᱦᱚᱲ ᱫᱚ ᱵᱟᱝ?
ᱦᱳᱭ ᱦᱳᱭ ᱦᱳᱭ ᱾
ᱟᱪᱷᱟ ᱪᱮᱛᱟᱱ ᱨᱮᱫᱚ ᱵᱟᱝ ᱠᱟᱱᱟ?
ᱵᱟᱝ ᱠᱟᱱᱟ ᱵᱟᱝ ᱠᱟᱱᱟ ᱚᱱᱟ ᱫᱚ ᱱᱮᱛᱟᱨ ᱠᱚ ᱠᱨᱤᱭᱮᱴ ᱠᱟ ᱠᱟᱫᱟ ᱩᱱᱠᱩᱫᱚ ᱦᱮᱸᱥᱮ ᱢᱟᱱᱮ ᱱᱤᱛᱚᱜ ᱢᱟᱱᱟᱜ ᱦᱳᱭ ᱦᱳᱭ ᱦᱳᱭ ᱦᱳᱭ ᱚᱱᱮ ᱠᱟᱛᱷᱟ ᱫᱚ ᱚᱱᱱᱟ ᱠᱟᱱᱟ ᱾
ᱚᱱᱟ ᱦᱟᱱᱟ ᱱᱚᱣᱟ ᱠᱚ ᱦᱚᱨᱚᱜ ᱟᱠᱚ ᱠᱟᱱᱟ ᱞᱟᱹᱭᱟᱠᱚ ᱠᱟᱱᱟ ᱠᱚ ᱯᱚᱭᱥᱟ ᱠᱚᱦᱚ ᱜᱚᱰ ᱚᱪᱚᱭᱮᱫ ᱠᱚᱣᱟ ᱚᱸᱰᱮ ᱮᱸ ᱟᱵᱚᱣᱟᱜ ᱚᱸᱰᱮ ᱫᱚᱨᱵᱟᱨ ᱪᱟᱹᱴᱟᱹᱱᱤ ᱞᱚᱜᱩ ᱵᱩᱨᱩ ᱨᱮᱦᱚᱸ ᱛᱚ ᱪᱷᱟᱹᱛᱤᱠ ᱠᱚ ᱫᱚᱠᱷᱚᱞᱮᱫ ᱛᱟᱵᱚᱱᱟ ᱾
ᱦᱮᱸ ᱫᱚᱠᱷᱚᱞ ᱞᱮᱫ ᱠᱚ ᱾ ᱟᱪᱪᱷᱟ ᱜᱚᱢᱠᱮ ᱤᱱᱠᱟᱹ ᱞᱟᱝ ᱜᱚᱞᱯᱷᱚᱭᱟ ᱴᱟᱭᱤᱢ ᱠᱩ ᱦᱩᱭ ᱡᱟᱣᱨᱟᱭᱱᱟ ᱟᱨᱦᱚᱸ ᱵᱚᱪᱚᱝ ᱛᱟᱭᱚᱢ ᱫᱟᱨᱟᱢ ᱞᱟᱝ
ᱛᱟᱦᱚᱞᱮ ᱚᱱᱠᱟ ᱜᱮ ᱟᱨᱦᱚ ᱛᱟᱭᱚᱢ ᱫᱟᱨᱟᱢ ᱨᱚᱯᱚᱲ ᱦᱩᱭᱩᱜᱼᱟ ᱾
ᱴᱷᱤᱠ ᱜᱮᱭᱟ ᱛᱟᱦᱚᱞᱮ ᱢᱟ ᱡᱚᱦᱟᱨ, ᱦᱚᱭ ᱾